ᱦᱮᱞᱳ ᱦᱮᱸ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ᱾
ᱟᱸ ᱪᱮᱫ ᱠᱚ ᱞᱟᱹᱭᱟ ᱮᱸ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ᱾
ᱦᱮᱸ ᱟᱫᱚ ᱦᱩᱸᱜ ᱱᱚᱜᱼᱚᱭ ᱥᱮᱛᱟᱜ ᱨᱮ ᱪᱮᱫ ᱠᱚᱢ ᱪᱤᱠᱟᱹ ᱵᱟᱲᱟᱭᱮᱫᱟ ᱟᱨᱠᱤ ᱵᱮᱨᱮᱫ ᱠᱟᱛᱮᱜ?
ᱵᱮᱨᱮᱫ ᱠᱟᱛᱮᱫ ᱪᱮᱫ ᱤᱧ ᱪᱤᱠᱟᱹᱭᱮᱫᱟ ᱚᱱᱠᱟ ᱢᱟᱸᱫᱟ ᱵᱟᱲᱟᱜ ᱠᱟᱹᱱᱟᱹᱧ ᱢᱟᱫᱟᱢ ᱚᱱᱠᱟ ᱢᱟᱸᱫᱟ ᱠᱷᱟᱹᱛᱤᱨ ᱮᱸ ᱵᱷᱟᱜᱮ ᱫᱚ ᱵᱟᱹᱧ ᱵᱩᱡᱷᱟᱹᱣ ᱫᱟ ᱟᱫᱚ ᱱᱟᱥᱮ ᱫᱟᱜ ᱠᱩᱧ ᱞᱚᱞᱚ ᱠᱮᱫ ᱛᱮ ᱠᱟᱹᱴᱤᱡ ᱩᱱᱠᱩ ᱚᱱᱮ ᱢᱚᱪᱟᱨᱮᱱᱤᱧ ᱜᱚᱲᱜᱚᱲ ᱜᱚᱫ ᱠᱮᱫᱟ ᱟᱨᱠᱤ᱾ ᱠᱤ ᱟᱨ ᱟᱫᱟ ᱠᱚ ᱟᱛᱮᱫ ᱞᱚᱞᱚ ᱫᱟᱜ ᱠᱟᱹᱴᱤᱡ ᱤᱧ ᱧᱩ ᱜᱚᱫ ᱠᱮᱫ ᱛᱮ ᱠᱟᱹ ᱤᱡ ᱤᱧ ᱫᱩᱲᱩᱵ ᱟᱠᱟᱱᱟ᱾
ᱚᱻ
ᱟᱢ ᱫᱚ ᱛᱟᱦᱚᱞᱮ?
ᱩᱸ ᱤᱧ ᱦᱚᱸ ᱢᱟᱱᱮ ᱵᱮᱨᱮᱫ ᱠᱟᱛᱮ ᱤᱧ ᱫᱩᱲᱩᱵ ᱵᱟᱲᱟ ᱟᱠᱟᱱᱟ᱾
ᱚᱱᱟ ᱦᱚᱸ ᱱᱟᱯᱟᱭᱟ ᱠᱟᱨᱚᱱ ᱮᱸ ᱥᱮᱛᱟᱜ ᱨᱮ ᱵᱮᱨᱮᱫ ᱠᱟᱛᱤᱧ ᱧᱮᱞᱟ ᱟᱹᱰᱤ ᱱᱟᱯᱟᱭ ᱪᱮᱫᱟᱜ ᱟᱹᱭᱠᱟᱹᱜᱼᱟ ᱠᱟᱨᱚᱱ᱾ ᱮᱸ ᱵᱮᱲᱟ ᱨᱟᱠᱟᱵ ᱞᱟᱦᱟᱨᱮ ᱡᱩᱫᱤ ᱟᱢ-ᱮᱢ ᱡᱟᱦᱟᱸᱭ ᱦᱚᱲ ᱜᱮᱢ ᱵᱮᱨᱮᱫᱼᱟ ᱛᱟᱦᱚᱞᱮ ᱠᱟᱹᱴᱤᱡ ᱱᱟᱯᱟᱭ ᱜᱮ ᱟᱹᱭᱠᱟᱹᱜᱼᱟ᱾ ᱥᱮᱛᱟᱜ ᱨᱮᱱᱟᱜ ᱮᱸ ᱪᱮᱸᱬᱮᱸ ᱪᱤᱯᱩᱨᱩᱫ ᱪᱮᱨᱚ ᱵᱮᱨᱚ᱾ ᱥᱟᱶᱛᱮ ᱵᱮᱲᱟ ᱛᱟᱨᱟᱥ ᱥᱮᱛᱟᱜ ᱨᱮᱱᱟᱜ ᱤᱥᱤᱫ ᱦᱚᱭ᱾ ᱥᱟᱶᱛᱮ ᱦᱚᱜᱼᱚᱭ ᱜᱷᱟᱸᱥ ᱪᱚᱴ ᱨᱮ ᱦᱚᱜᱼᱚᱭ ᱡᱟᱦᱟᱸ ᱚᱱᱮ ᱥᱤᱥᱤᱨ ᱧᱩᱨᱦᱩᱜᱼᱟ ᱚᱱᱟ ᱠᱚ᱾ ᱟᱹᱰᱤ ᱪᱷᱟᱴ ᱟᱹᱭᱠᱟᱹᱜᱼᱟ ᱥᱮ ᱟᱹᱰᱤ ᱪᱷᱟᱴ ᱧᱮᱞᱚᱜ
ᱦᱮᱸ ᱦᱮᱸ ᱟᱫᱚ ᱢᱟᱱᱮ ᱵᱟᱭᱨᱮ ᱥᱮᱫ ᱫᱚ ᱦᱟᱸᱜ ᱳᱰᱳᱜ ᱵᱟᱲᱟ ᱵᱟᱝ ᱦᱩᱭ ᱠᱟᱱᱟ ᱱᱚᱣᱟ ᱤᱭᱟᱹ ᱚᱲᱟᱜ ᱠᱚᱨᱮᱜ ᱜᱮ ᱟᱨᱠᱤ᱾ ᱠᱟᱹᱢᱤ ᱵᱟᱲᱟ ᱠᱚ ᱦᱩᱭᱩᱜ ᱚᱱ ᱛᱤᱨ
ᱩᱸ
ᱚ ᱠᱩᱲᱤ ᱜᱤᱫᱽᱨᱟᱹ ᱦᱚᱲᱟᱜ ᱢᱟ ᱥᱮᱛᱟᱜ ᱠᱷᱚᱱ ᱜᱮ ᱟᱭᱢᱟ ᱞᱮᱠᱟᱱᱟᱜ ᱠᱟᱹᱢᱤ ᱛᱟᱦᱮᱱ ᱛᱟᱠᱚᱣᱟ ᱟᱫᱚ ᱚᱱᱟ ᱠᱚᱜᱮ᱾ ᱠᱟᱹᱢᱤ ᱵᱟᱲᱟ ᱦᱳᱭᱳᱜ ᱠᱟᱱᱟ ᱟᱨᱠᱤ ᱫᱩᱲᱩᱵ ᱵᱟᱲᱟ ᱦᱩᱭ ᱟᱠᱟᱱᱟ᱾
ᱟᱫᱚ ᱠᱟᱹᱢᱤ ᱵᱟᱲᱟ ᱠᱚᱫᱚ ᱪᱮᱫ ᱠᱟᱱᱟ ᱨᱟᱪᱟ ᱠᱚ ᱡᱚᱜ ᱚᱲᱟᱜ ᱠᱚ ᱜᱩᱨᱤᱡ ᱥᱮ ᱚᱠᱟᱞᱮᱠᱟ?
ᱦᱮᱸ ᱦᱮᱸ ᱚᱱᱠᱟᱱᱟᱜ ᱠᱟᱹᱢᱤ ᱠᱚᱜᱮ᱾
ᱦᱚᱸ ᱦᱮᱸ ᱚᱱᱟ ᱠᱚᱦᱚᱸ ᱱᱟᱯᱟᱭ ᱠᱟᱹᱢᱤ ᱠᱟᱱᱟ ᱠᱟᱨᱚᱱ ᱚᱲᱟᱜ ᱠᱚ ᱵᱟᱢ ᱜᱩᱨᱤᱡᱽ ᱯᱷᱟᱨᱪᱟ ᱞᱮᱱᱠᱷᱟᱱ ᱵᱟᱝ ᱦᱤᱛᱚᱜ ᱞᱮᱠᱟᱛᱮ
ᱟᱫᱚ ᱱᱮᱛᱟᱨ ᱵᱚᱨᱥᱟ ᱫᱤᱱ ᱫᱚ ᱤᱧᱟᱹᱜ ᱞᱟᱹᱭ ᱛᱮᱫᱚ ᱚᱲᱟᱜ ᱜᱩᱨᱤᱡ ᱜᱮ ᱜᱟᱱᱚᱜᱼᱟ ᱤᱧ ᱨᱟᱪᱟ ᱢᱟᱱᱮ ᱨᱟᱪᱟ ᱠᱚᱫᱚ ᱵᱟᱢ ᱵᱩᱡᱽ ᱫᱟᱲᱮᱭᱟᱜᱼᱟ ᱠᱟᱨᱚᱱ ᱟᱨ ᱠᱟᱹᱴᱤᱡ ᱠᱷᱟᱱ ᱜᱮ ᱛᱚ ᱫᱟᱜ ᱮ ᱡᱚᱨᱚᱜ ᱜᱚᱫ ᱠᱚ ᱛᱟᱦᱮ ᱨᱟᱪᱟ ᱜᱩᱨᱤᱡ ᱠᱟᱛᱮᱫ ᱫᱚ ᱞᱟᱵᱷ ᱵᱟᱹᱱᱩᱜ-ᱟ᱾
ᱦᱮᱸ ᱦᱮᱸ ᱟᱫᱚ ᱛᱮᱦᱮᱧ ᱜᱟᱯ ᱟᱭᱢᱟ ᱫᱤᱱ ᱦᱤᱞᱟᱜ ᱜᱮ ᱫᱟᱜ ᱫᱟᱭ ᱟᱫᱚ ᱱᱚᱝᱠᱟ ᱟᱨᱠᱤ ᱨᱟᱪᱟ ᱠᱚᱫᱚ ᱢᱟᱱᱮ ᱵᱩᱰᱟᱹᱜ ᱪᱟᱵᱟ ᱟᱠᱟᱱᱟ ᱟᱫᱚ ᱚᱱᱟ ᱠᱚᱫᱚ ᱚᱱᱠᱟᱜᱮ ᱢᱮᱱᱟᱜᱼᱟ᱾ ᱚᱱᱟ ᱚᱲᱟᱜ ᱠᱚᱜᱮ ᱟᱨᱠᱤ ᱥᱟᱯᱷᱟ ᱵᱟᱲᱟ ᱦᱩᱭᱩᱜᱼᱟ ᱚᱱᱟ
ᱟᱨ ᱛᱟᱦᱚᱞᱮ ᱢᱟᱱᱮ ᱟᱢᱟᱜ ᱡᱚᱢ ᱵᱟᱲᱟ ᱠᱚᱫᱚ ᱥᱮᱛᱟᱜ ᱨᱮᱫᱚ ᱟᱣᱨᱤᱢ ᱡᱚᱢᱟ?
ᱵᱟᱝ ᱵᱟᱝ ᱥᱮᱛᱟᱜ ᱨᱮᱫᱚ ᱟᱹᱣᱨᱤᱧ ᱡᱚᱢᱟ. ᱟᱫᱚ ᱡᱚᱢ ᱫᱚ ᱵᱩᱡᱷᱟᱹᱣᱟᱹᱧ ᱠᱟᱱᱟ ᱡᱚᱢᱟᱜ ᱦᱚᱸ ᱵᱟᱹᱱᱩᱜ ᱟᱨ ᱡᱚᱢᱟᱜ ᱫᱚ ᱢᱮᱱᱟᱜ ᱨᱮᱦᱚᱸ ᱚᱱᱠᱟ ᱠᱟᱭᱨᱟ ᱠᱚ ᱟᱫᱚ
ᱠᱚᱯ ᱠᱚ ᱡᱚᱢᱟᱣ ᱠᱟᱣ ᱫᱤᱧᱟ ᱛᱚ ᱚᱱᱟ ᱠᱷᱟᱹᱛᱤᱨ ᱛᱮ ᱟᱫᱚ ᱡᱚᱢ ᱦᱚᱸ ᱵᱟᱹᱧ ᱵᱩᱡᱽ ᱫᱟᱲᱮᱭᱟᱜ ᱠᱟᱱᱟ ᱡᱚᱢᱟᱹᱧ ᱥᱮ ᱵᱟᱹᱧ ᱡᱚᱢᱟ ᱟᱫᱚᱧ ᱢᱚᱱᱮ ᱠᱮᱫᱟ ᱞᱚᱞᱚ ᱞᱚᱞᱚ ᱫᱟᱠᱟ ᱠᱚᱧ ᱡᱚᱢᱟ ᱦᱟᱯᱤ ᱛᱤᱨᱮ ᱦᱩᱭᱩᱜ ᱠᱟᱱᱟ ᱟᱨᱠᱤ ᱤᱥᱤᱱᱚᱜ ᱠᱟᱱᱟ
ᱦᱮᱸ ᱦᱮᱸ ᱟ ᱟᱫᱚ ᱦᱚᱸᱜᱼᱚᱭ ᱡᱚᱢ ᱵᱟᱲᱟ ᱠᱚ ᱥᱮ ᱱᱚᱜᱚᱠᱟ ᱟ ᱟᱨ ᱠᱟᱹᱴᱤᱡ ᱵᱮᱲᱟ ᱧᱚᱜ ᱞᱮᱱᱠᱷᱟᱱ ᱫᱚ ᱪᱮᱫ ᱪᱮᱫ ᱠᱚᱢ ᱠᱟᱹᱢᱤᱭᱟ?
ᱟᱫᱚ ᱛᱮᱦᱮᱧᱟᱜ ᱟᱨ ᱢᱤᱫᱴᱟᱝ ᱢᱟᱱᱮ ᱟᱨ ᱠᱟᱴᱤᱡ ᱵᱮᱲᱟ ᱞᱮᱠᱷᱟᱱ ᱠᱟᱹᱢᱤ ᱫᱚ ᱚᱱᱟ ᱠᱟᱱᱟ ᱱᱚᱝᱠᱟ ᱦᱳᱥᱴᱮᱞ ᱠᱚᱨᱮ ᱛᱟᱦᱮᱸ ᱦᱩᱭᱩᱜᱼᱟ ᱛᱚ ᱟᱫᱚ ᱯᱟᱝᱠᱷᱟ ᱵᱟᱹᱲᱤᱡ ᱟᱠᱟᱱ ᱛᱤᱧᱟᱹ ᱤᱧᱟᱹᱜ ᱡᱟᱦᱟᱸ ᱱᱤᱛᱚᱜ ᱫᱚ ᱢᱤᱱᱟᱹᱧᱟ ᱢᱟᱱᱮ ᱱᱚᱣᱟ ᱢᱤᱫ ᱴᱟᱝ ᱵᱤᱞᱰᱤᱝ ᱠᱷᱚᱱ ᱠᱷᱚᱱ ᱟᱨ ᱢᱤᱫᱴᱟᱝ ᱵᱤᱞᱰᱤᱝ ᱠᱚ ᱤᱫᱤ ᱞᱮᱭᱟ ᱟᱫᱚ ᱢᱮᱱᱠᱷᱟᱱ ᱟᱞᱮ ᱡᱟᱦᱟᱸ ᱵᱤᱞᱰᱤᱝ ᱛᱟᱦᱮᱱᱟ ᱚᱱᱟ ᱠᱚᱫᱚ ᱟᱨᱦᱚᱸ ᱢᱟᱱᱮ ᱱᱟᱣᱟ ᱦᱩᱰᱤᱧ ᱯᱟᱹᱴᱷᱩᱣᱟᱹ ᱠᱚ ᱦᱤᱡᱩᱜᱼᱟ ᱛᱟᱦᱚᱞᱮ ᱟᱞᱮ ᱫᱚ ᱢᱟᱨᱟᱝ ᱫᱷᱟᱨᱮ ᱪᱟᱞᱟᱜ ᱦᱩᱭᱩᱜ ᱛᱟᱞᱮᱭᱟ ᱥᱤᱱᱤᱭᱟᱨ ᱫᱷᱟᱨᱮ ᱟᱫᱚ ᱚᱱᱟ ᱫᱷᱟᱨᱮᱱᱟᱜ ᱡᱟᱦᱟᱸ ᱨᱩᱢ ᱛᱟᱦᱮᱱ ᱞᱟᱹᱜᱤᱫ ᱚᱸᱰᱮ ᱯᱟᱝᱠᱷᱟ ᱠᱷᱟᱨᱟᱯ ᱟᱠᱟᱱᱟ ᱫᱚ ᱚᱱᱟ ᱵᱟᱜᱟᱣ ᱜᱮᱠᱩ ᱦᱟᱹᱡᱩᱜᱼᱟ ᱟᱨ ᱢᱤᱫ ᱴᱟᱝ ᱠᱚ ᱦᱤᱡᱩᱜ ᱠᱟᱱᱟ ᱛᱤᱨᱮ ᱜᱨᱩᱯ ᱨᱮᱠᱚ ᱢᱮᱥᱮᱡᱽ ᱫᱟ ᱦᱮᱸ ᱥᱟᱶᱛᱮ ᱚᱱᱟ ᱨᱩᱢ ᱯᱚᱨᱤᱥᱠᱟᱨ ᱠᱟᱛᱮᱫ ᱮ ᱤᱧᱟᱹᱜ ᱵᱮᱰᱤᱝ ᱠᱚ ᱡᱷᱚᱛᱚ ᱚᱸᱰᱮ ᱤᱫᱤ ᱨᱮᱱᱟᱜ ᱢᱤᱫᱴᱟᱝ ᱜᱩᱨᱩ ᱫᱟᱭᱤᱛᱚ ᱛᱟᱦᱮᱱ ᱛᱤᱧᱟ ᱟᱨᱠᱤ ᱛᱮᱦᱤᱧ ᱫᱚ ᱢᱟᱱᱮ ᱚᱱᱟ ᱠᱚ ᱤᱫᱤ ᱠᱟᱛᱮᱫ ᱜᱮ ᱛᱮᱦᱮᱧ ᱫᱚ ᱠᱟᱹᱢᱤ ᱠᱟᱡᱽ ᱤᱧ ᱫᱚᱧ ᱠᱚᱨᱟᱣᱟ ᱟ ᱛᱟᱦᱚᱞᱮ ᱟᱢᱟᱜ ᱫᱚ ᱛᱮᱱ ᱨᱮᱱᱟᱜ ᱛᱚ
ᱦᱮᱸ ᱤᱧ ᱦᱚᱸ ᱚᱱᱠᱟᱜ ᱜᱮ ᱦᱟᱸᱜ ᱡᱚᱢ ᱵᱟᱲᱟ ᱠᱚ ᱟᱨᱠᱤ ᱦᱩᱭ ᱥᱟᱹᱛ ᱠᱟᱛᱮᱜ ᱨᱚᱜ ᱛᱟᱯᱚᱨᱮ ᱚᱱᱠᱟ ᱪᱮᱫ ᱠᱚ ᱞᱟᱹᱭᱟ ᱤᱭᱟᱹ ᱡᱟᱢᱟ ᱯᱮᱱᱴ ᱠᱚ ᱢᱮᱱᱟᱜᱼᱟ ᱡᱟᱦᱟᱸ ᱠᱚᱫᱚ ᱚᱱᱟ ᱠᱚᱫᱚ ᱥᱟᱯ ᱥᱟᱯᱷᱟ ᱥᱟᱹᱯᱷᱤ ᱦᱩᱭᱩᱜᱼᱟ ᱟᱨᱠᱤ ᱟᱹᱰᱤ ᱫᱤᱱ ᱠᱷᱚᱱᱟᱜ ᱵᱟᱝ ᱥᱟᱯᱷᱟ ᱟᱠᱟᱱᱟ ᱛᱮᱦᱮᱧ ᱫᱚ ᱥᱮᱛᱟᱜ ᱠᱷᱚᱡ ᱜᱮ ᱢᱟᱨᱥᱟᱞ ᱟᱠᱟᱫᱟᱭ ᱵᱮᱲᱟᱭ ᱨᱟᱠᱟᱵ ᱟᱠᱟᱱᱟ ᱟᱫᱚ ᱛᱟᱦᱚᱞᱮ ᱚᱱᱟ ᱠᱚ ᱥᱟᱯᱷᱟ ᱠᱟᱜ ᱦᱩᱭᱩᱜᱼᱟ᱾ ᱨᱚᱦᱚᱲᱚᱜᱼᱟ ᱵᱟᱠᱷᱟᱡ ᱟᱥᱟᱲ ᱵᱚᱸᱜᱟ ᱫᱚ ᱧᱮᱞᱚᱜᱼᱟ ᱡᱮ ᱱᱚᱝᱠᱟ ᱵᱟᱝ ᱨᱚᱦᱚᱲ ᱞᱟᱹᱜᱤᱫᱚᱜᱼᱟ ᱟᱨᱠᱤ ᱫᱟᱜᱟᱭ ᱛᱚ ᱫᱤᱱ ᱜᱮ ᱟᱫᱚ ᱛᱮᱦᱤᱧ ᱫᱚ ᱠᱟᱹᱴᱤᱡ ᱢᱟᱨᱥᱟᱞ ᱜᱮ ᱧᱮᱞᱚᱜ ᱠᱟᱱᱟ ᱟᱫᱚ ᱡᱟᱢᱟ ᱯᱮᱱᱴ ᱠᱩᱧ ᱥᱟᱯᱷᱟ ᱯᱷᱟᱭᱟ
ᱚᱱᱟ ᱦᱚᱸ ᱴᱷᱤᱠ ᱫᱚ ᱴᱷᱤᱠ ᱜᱮᱭᱟ᱾ ᱟᱫᱚ ᱡᱟᱦᱟᱸ ᱯᱮᱱᱴ ᱥᱟᱯᱷᱟᱢ ᱞᱟᱭ ᱠᱷᱟᱱ ᱱᱚᱝᱠᱟ ᱵᱚᱨᱥᱟ ᱫᱤᱱ ᱜᱮ ᱱᱚᱝᱠᱟ ᱚᱲᱟᱜ ᱦᱚᱲᱟᱜ ᱟᱨᱠᱤ ᱚᱝᱠᱟ ᱟᱫᱚ ᱵᱩᱴ ᱢᱚᱴᱟ ᱢᱩᱴᱤ ᱠᱚ ᱞᱮ ᱠᱟᱣᱫᱤᱧᱟ ᱠᱟᱹᱴᱤᱡ ᱞᱚᱦᱚᱫ ᱧᱚᱜ ᱜᱮ ᱠᱟᱹᱴᱤᱡ ᱨᱚᱦᱚᱲ ᱧᱚᱜ ᱢᱮ᱾ ᱴᱷᱤᱠ ᱜᱮᱧ ᱨᱚᱦᱚᱲ ᱮᱫᱟ ᱛᱟᱦᱞᱮ ᱪᱩᱞᱦᱟᱹ ᱨᱤᱧ ᱠᱟᱹᱴᱤᱧ ᱥᱮᱠᱟᱣᱟ, ᱥᱮᱠᱟᱣ ᱮᱢ ᱥᱮᱠᱟᱣ ᱠᱮᱫᱟ᱾ ᱥᱮᱠᱷᱟᱣ ᱢᱟᱱᱮ ᱞᱚ ᱠᱟᱜᱛᱤᱧ ᱫᱩᱲᱩᱵ ᱛᱷᱤᱨ ᱠᱟᱱᱟ᱾
ᱦᱩᱸ᱾
ᱚᱝᱠᱟ ᱟᱨᱠᱤ᱾ ᱟᱫᱚ ᱵᱚᱨᱥᱟ ᱫᱤᱱᱤᱧ ᱧᱮᱞ ᱮᱫᱟ ᱱᱚᱜ-ᱚᱭ ᱡᱟᱦᱟᱢ ᱞᱟᱹᱭ ᱫᱟ ᱚᱱᱮ ᱟᱱᱟᱴ ᱫᱚ ᱦᱩᱭᱩᱜ ᱠᱟᱱᱟ ᱥᱟᱶᱛᱮ ᱤᱧᱟᱜ ᱫᱩᱧ ᱧᱮᱞᱫᱟ ᱚᱱᱟ ᱵᱚᱨᱥᱟ ᱠᱷᱟᱹᱛᱤᱨ ᱛᱮ ᱫᱚᱦᱚ ᱡᱟᱢᱟ ᱯᱮᱱ ᱦᱚᱸ ᱦᱟᱱᱮ ᱯᱩᱲᱯᱩᱲ ᱪᱤᱠᱟ ᱪᱚ ᱥᱮᱣᱞᱟ ᱞᱮᱠᱟ ᱵᱟᱹᱭᱥᱟᱹᱜ ᱠᱟᱱᱟ ᱢᱩᱫᱤᱜ ᱠᱟᱱᱟ᱾
ᱦᱮᱸ ᱦᱮᱸ᱾ ᱦᱮ ᱱᱮᱛᱟᱨ ᱫᱤᱱ ᱫᱚ ᱚᱝᱠᱟ ᱜᱮ ᱧᱮᱞᱟᱢ ᱡᱟᱢᱟ ᱯᱮᱱ ᱠᱚ ᱴᱷᱤᱠ ᱥᱟᱹᱦᱤᱡ ᱵᱟᱝ ᱨᱚᱦᱚᱲ ᱞᱮᱱᱠᱷᱟᱱᱡ ᱚᱱᱟ ᱡᱩᱫᱤ ᱛᱟᱦᱮᱱᱟ ᱧᱮᱞᱚᱜ-ᱟ᱾ ᱚᱱᱟ ᱦᱚᱸ ᱢᱟᱱᱮ ᱥᱚᱣᱟ ᱚᱱᱟ ᱥᱟᱶᱛᱮ ᱚᱱᱮ ᱚᱱᱮ ᱦᱩᱭ ᱚᱱᱠᱟ ᱯᱳᱲ ᱯᱳᱲ ᱟᱨ ᱪᱮᱫ ᱠᱚᱪᱚᱝ ᱦᱳᱭᱳᱜ-ᱟ, ᱚᱱᱟ ᱥᱟᱶᱛᱮ ᱧᱮᱞᱚᱜ-ᱟ ᱡᱮ ᱢᱟᱱᱮ ᱡᱟᱦᱟᱱᱟᱜ ᱡᱤᱱᱤᱥ ᱠᱚᱜᱮ ᱟᱨᱠᱤ ᱢᱤᱫ ᱜᱷᱟᱹᱲᱤᱡ ᱛᱮᱫᱚ ᱵᱟᱝ ᱨᱚᱦᱚᱲᱚᱜ-ᱟ, ᱧᱮᱞᱟᱢ ᱯᱮ ᱯᱩᱱ ᱫᱤᱱ ᱢᱮᱱ ᱴᱟᱝ ᱡᱟᱢᱟ ᱥᱮ ᱯᱮᱱ ᱠᱚᱜᱮ ᱡᱚᱫᱤᱢ ᱨᱚᱦᱚᱲᱟ ᱢᱟᱱᱮ ᱯᱮ ᱯᱩᱱᱫᱤᱱ ᱞᱟᱜᱟᱜ ᱠᱟᱱᱟ ᱟᱨᱠᱤ᱾
ᱦᱮᱸ᱾ ᱞᱟᱜᱟᱜ ᱠᱟᱱᱟᱱ ᱜᱮᱭᱟ᱾
ᱦᱩᱸ, ᱟᱫᱚ ᱪᱮᱜ ᱠᱚ ᱞᱟᱹᱭᱟ ᱟᱯᱮᱥᱮᱫ
ᱦᱮᱸ ᱞᱮ ᱢᱮ᱾
ᱦᱮᱸ, ᱞᱟᱹᱭ ᱫᱟᱹᱧ ᱟᱯᱮ ᱥᱮᱫ ᱫᱚ ᱱᱚᱝᱠᱟ ᱢᱟᱱᱮ ᱡᱩᱫᱤᱢ ᱞᱟᱹᱭᱟ ᱡᱮ ᱱᱚᱜᱚ ᱱᱚᱝᱠᱟᱱᱟᱜ ᱨᱟᱥᱛᱟ ᱜᱷᱟᱴ ᱥᱟᱶᱛᱮ ᱱᱚᱣᱟ ᱜᱟᱹᱲᱤ ᱠᱚ ᱟᱹᱨᱠᱤ ᱢᱟᱱᱮ ᱪᱮᱫ ᱪᱮᱫ ᱠᱚ ᱢᱟᱱᱮ ᱜᱟᱲᱤ ᱠᱚ ᱡᱟᱹᱥᱛᱤ ᱢᱟᱱᱮ ᱢᱮᱱᱟᱜ-ᱟ ᱟᱯᱮᱥᱮᱫ ᱫᱚ ᱱᱚᱝᱠᱟ ᱡᱟᱦᱟᱸ ᱫᱚᱠᱚ ᱨᱮ ᱨᱮᱞ ᱜᱟᱲᱤ ᱚᱱᱟ ᱥᱟᱶᱛᱮ ᱵᱟᱥ ᱜᱟᱲᱤ ᱟᱨᱠᱤ ᱦᱚᱜ-ᱚ ᱱᱟ ᱠᱚ ᱪᱮᱜ ᱪᱮᱜ ᱢᱟᱱᱮ ᱡᱟᱹᱥᱛᱤ ᱟᱯᱮ ᱥᱮᱫ ᱫᱚ ᱢᱟᱱᱮ ᱢᱮᱱᱟᱜ-ᱟ?
ᱟᱞᱮ ᱥᱮᱫ ᱫᱚ ᱵᱚᱞᱛᱮ ᱨᱮᱹᱞ ᱜᱟᱹᱲᱤ ᱫᱚ ᱢᱮᱱᱟᱜ-ᱟ ᱠᱟᱹᱴᱤᱡ ᱥᱟᱺᱜᱤᱧ ᱧᱚᱜ ᱜᱮᱭᱟ ᱟᱨ ᱨᱮᱹᱞ ᱞᱟᱹᱭᱤᱱ ᱦᱚᱸ ᱫᱚ ᱢᱮᱱᱟᱜ ᱜᱮ ᱥᱟᱺᱜᱤᱧ ᱧᱚᱜ ᱜᱮᱭᱟ ᱥᱟᱶᱛᱮ ᱡᱟᱦᱟ ᱦᱟᱭᱨᱳᱰ ᱦᱚᱸ ᱱᱚᱣᱟ ᱦᱚᱸ ᱥᱩᱨ ᱫᱚ ᱥᱩᱨ ᱧᱚᱜ ᱜᱮ ᱯᱤᱪ ᱨᱟᱥᱛᱟ ᱠᱩᱰᱟᱹᱢ ᱨᱮᱜᱮ ᱚᱲᱟᱜ ᱛᱟᱞᱮ᱾ ᱟᱫᱚ ᱛᱟᱣ ᱨᱮᱦᱚᱸ ᱡᱟᱦᱟᱸ ᱩᱲᱟᱹ ᱡᱟᱦᱟᱡᱽ ᱠᱚ ᱩᱰᱟᱹᱣ ᱵᱟᱲᱟᱜ-ᱟ᱾ ᱮ ᱥᱮ ᱡᱟᱦᱟᱸ ᱠᱚᱨᱮ ᱯᱚᱭᱥᱟ ᱠᱚ ᱵᱮᱱᱟᱣ᱾ ᱚᱲᱟᱜ ᱚᱱᱟ ᱨᱮᱜᱮ ᱛᱟᱞᱮ ᱚᱲᱟᱜ ᱢᱟᱱᱮ ᱞᱟᱦᱟ ᱛᱮᱫᱚ ᱩᱲᱟᱹᱡᱟᱦᱟᱡᱽ ᱠᱚ ᱟᱲᱜᱩ ᱠᱚᱣᱟ᱾ ᱟᱹᱰᱤ ᱢᱟᱨᱟᱝ ᱪᱟᱛᱷᱟᱞ ᱞᱮᱠᱟ ᱢᱮᱱᱟᱜ-ᱟ ᱴᱷᱤᱠ ᱜᱮᱭᱟ᱾ ᱛᱟᱨ ᱯᱚᱨ ᱚᱱᱟ ᱡᱟᱭᱜᱟ ᱨᱮᱫᱚ ᱱᱤᱛᱚᱜ ᱧᱮᱞ ᱦᱩᱭᱩᱜ ᱠᱟᱱᱟ, ᱡᱟᱦᱟᱸ ᱠᱚ ᱵᱮᱱᱟᱣ ᱠᱮᱫᱟ ᱯᱚᱭᱥᱟ ᱠᱚ ᱵᱮᱱᱟᱜ ᱠᱟᱱᱟ᱾ ᱴᱮᱠᱥᱟᱞ ᱠᱚᱨᱮ ᱚᱝᱠᱟ᱾ ᱥᱚᱝᱠᱚ ᱫᱚ ᱾
ᱚ ᱟ ᱵᱷᱟᱹᱜᱮ ᱜᱮ ᱛᱟᱦᱟᱞᱮ᱾ ᱟᱫᱚ ᱢᱟᱱᱮ ᱢᱟᱱᱮ ᱪᱟᱞᱟᱣ ᱵᱟᱲᱟ ᱠᱟᱱᱟᱢ ᱚᱱᱟ ᱡᱟᱦᱟᱸ ᱡᱟᱭᱜᱟᱢ ᱞᱟᱹᱭ ᱠᱮᱫ ᱫᱚ? ᱥᱮ ᱵᱟᱢ ᱪᱟᱞᱟᱣ ᱟᱠᱟᱱᱟ ᱥᱩᱫᱩ ᱟᱸᱡᱚᱢ ᱜᱮᱢ ᱟᱸᱡᱚᱢ ᱵᱟᱲᱟ ᱠᱟᱫᱟ?
ᱵᱟᱝ-ᱟ, ᱪᱟᱞᱟᱣ ᱫᱩᱧ ᱪᱟᱞᱟᱣ ᱠᱟᱱᱟ ᱵᱚᱞᱛᱮ ᱪᱤᱜ ᱠᱮᱭᱟ ᱢᱮᱛᱟᱠᱚᱣᱟ ᱵᱟᱝ ᱠᱟᱠᱟ ᱛᱟᱠᱚ, ᱵᱟᱵᱟ ᱛᱟᱠᱚᱣᱟᱜ ᱚᱢᱚᱨ ᱫᱚᱠᱚ ᱵᱚᱞᱚ ᱦᱚᱪᱚᱣᱟᱜ ᱠᱟᱱ ᱛᱟᱦᱮᱸᱫ ᱱᱚᱝᱠᱟ ᱤᱭᱟᱹ ᱯᱩᱡᱟᱹ ᱠᱚᱨᱮ᱾ ᱦᱮᱸ ᱪᱮᱫ ᱠᱚ ᱞᱟᱹᱭᱟ ᱵᱤᱥᱥᱠᱚᱨᱢᱟ ᱯᱩᱡᱟᱹ ᱠᱚᱨᱮ᱾
ᱟᱫᱚ ᱢᱮᱱᱠᱷᱟᱱ ᱱᱮᱛᱟᱨ ᱫᱚ ᱟᱹᱰᱤ ᱥᱤᱠᱩᱨᱤᱴᱤ ᱟᱹᱰᱤ ᱨᱚᱠᱚᱢ ᱵᱤᱨᱟᱴ ᱦᱟᱭᱯᱷᱟᱭ ᱵᱮᱯᱟᱨ ᱟᱫᱚ ᱚᱱᱟ ᱠᱷᱟᱹᱛᱤᱨ ᱛᱮ ᱱᱮᱛᱟᱨ ᱫᱚ ᱵᱟᱠᱚ ᱵᱚᱞᱚᱦᱚᱪᱚᱭᱟᱜ᱾ ᱪᱚ ᱟᱜ ᱠᱟᱱᱟ᱾
ᱦᱮᱸ ᱦᱩᱸ᱾
ᱚᱱᱠᱟᱱ ᱵᱮᱯᱟᱨ ᱛᱟᱦᱚᱞᱮ ᱱᱤᱡᱮ ᱫᱚ ᱵᱚᱞᱚ ᱫᱚ ᱵᱟᱝ ᱦᱩᱭ ᱠᱟᱱᱟ ᱠᱤᱱᱛᱩ ᱚᱱᱮ ᱡᱟᱦᱟᱱ ᱪᱟᱛᱷᱟᱞ ᱠᱚᱫᱚ ᱫᱚᱢᱮ ᱪᱟᱞᱟᱣ ᱦᱩᱭ ᱠᱟᱱᱟ, ᱟᱹᱰᱤ ᱢᱟᱨᱟᱝ ᱪᱟᱛᱷᱟᱞ, ᱪᱟᱛᱷᱟ ᱵᱚᱞᱮ ᱪᱮᱫᱠᱟ ᱦᱚᱸᱜ-ᱚᱱᱟ ᱩᱱᱟᱹᱜ ᱯᱟᱹᱦᱤᱞ ᱱᱟᱜ ᱠᱟᱱ ᱨᱮᱦᱚᱸ ᱚᱱᱟ ᱠᱚ ᱡᱟᱦᱟᱸ ᱰᱷᱟᱹᱞᱟᱹᱭ ᱪᱟᱛᱷᱟᱞ ᱢᱮᱱᱟᱜᱼᱟ ᱮᱠᱷᱚᱱ ᱦᱚᱸ ᱟᱹᱨᱤ ᱪᱤᱠᱟᱹ ᱢᱟᱱᱮ ᱯᱷᱤᱡᱤᱱᱟᱹᱞ ᱡᱤᱱᱤᱥ ᱛᱮᱠᱚ ᱠᱟᱹᱢᱤᱭ-ᱠᱟ ᱪᱤᱫᱠᱟ ᱵᱷᱟᱵ ᱛᱮᱠᱚ ᱠᱟᱹᱢᱤ ᱠᱮᱜ-ᱟ ᱛᱟᱦᱞᱮ᱾
ᱦᱮᱸ ᱦᱮᱸ᱾ ᱚ ᱢᱟᱱᱮ ᱮ ᱧᱮᱞᱚᱜ-ᱟ ᱡᱮ ᱞᱟᱦᱟ ᱛᱮᱱᱟᱜ ᱡᱤᱱᱤᱥ ᱠᱚᱫᱚ ᱢᱟᱱᱮ ᱮ ᱩᱱᱟᱹᱜ ᱵᱟᱝᱠᱚ ᱵᱟᱲᱟᱭ ᱨᱮᱦᱚᱸ ᱢᱟᱱᱮ ᱡᱟᱦᱟᱸᱛᱤᱱᱟᱹᱜ ᱜᱮᱠᱚ ᱵᱟᱲᱟᱭ ᱠᱟᱱ ᱛᱟᱦᱮᱸᱜ ᱧᱮᱞᱚᱜᱼᱟ ᱡᱮ ᱚᱱᱟ ᱠᱚᱫᱚ ᱟᱹᱰᱤ ᱵᱷᱟᱜᱤᱞᱨ ᱜᱮᱠᱚ ᱵᱟᱲᱟᱭ ᱠᱟᱱ ᱛᱟᱦᱮᱸᱱᱟ ᱟᱨ ᱛᱮᱦᱮᱸᱧ ᱜᱟᱯᱟ ᱫᱚ ᱧᱮᱞᱟᱢ ᱡᱮ ᱱᱚᱜ-ᱟᱱᱟ ᱠᱚᱫᱚ ᱮᱥ ᱥᱟᱱᱟᱢᱟᱜ ᱜᱮ ᱛᱮᱦᱮᱸᱧ ᱜᱮᱠᱚ ᱠᱟᱹᱢᱤᱭᱟ ᱧᱮᱞᱟᱢ ᱜᱟᱯᱟ ᱠᱷᱟᱡ ᱜᱮ ᱵᱟᱲᱤᱡᱟᱜ ᱠᱟᱱᱟ ᱟᱨᱠᱤ᱾
ᱦᱩᱸ ᱦᱩᱸ᱾
ᱦᱩᱸ ᱢᱟᱱᱮ ᱮ ᱩᱱᱟᱹᱜ ᱫᱤᱱ ᱠᱟᱛᱮᱜ ᱦᱚᱸ ᱡᱟᱦᱟᱸᱱᱟᱜ ᱜᱮ ᱵᱟᱝ ᱪᱟᱞᱟᱜ ᱠᱟᱱᱟ᱾ ᱚᱱᱟ ᱥᱟᱶᱛᱮ ᱢᱟᱱᱮ ᱠᱟᱹᱢᱤ ᱦᱚᱲ ᱦᱚᱸ ᱢᱟᱱᱮ ᱱᱚᱝᱠᱟ ᱦᱚᱨᱚᱵᱚᱨᱚ ᱧᱚᱜ ᱠᱚ ᱠᱟᱹᱢᱤᱭᱟ᱾ ᱧᱮᱞᱟᱢ ᱢᱤᱫ ᱫᱤᱱ ᱛᱮᱜᱮ ᱮᱸ ᱵᱟᱨᱭᱟ ᱯᱮᱭᱟ ᱠᱚ ᱠᱟᱹᱢᱤ ᱜᱚᱫᱟ ᱟᱫᱚ ᱧᱮᱞᱟᱢ ᱚᱱᱟ ᱠᱟᱹᱢᱤ ᱠᱚᱫᱚ ᱱᱟᱯᱟᱭ ᱥᱟᱹᱦᱤᱡ ᱵᱟᱝ ᱦᱩᱭᱩᱜᱼᱟ ᱟᱨᱠᱤ
ᱦᱩᱸ᱾
ᱛᱟᱦᱞᱮ ᱮᱸ ᱡᱚᱢ ᱵᱟᱲᱟ ᱨᱮᱫᱚ ᱟᱨᱠᱤ ᱛᱮᱦᱮᱸᱧ ᱫᱚ ᱚᱱᱟ ᱪᱮ-ᱪᱮᱫ ᱠᱚᱠᱚ ᱩᱛᱩ ᱟᱯᱮᱭᱟ? ᱟᱨ ᱚᱱᱟ ᱥᱟᱶᱛᱮ ᱢᱟᱱᱮ ᱚᱜ-ᱚᱭ ᱡᱮ ᱟᱸ ᱟᱯᱮᱭᱟᱜ ᱚᱲᱟᱜ ᱠᱚ ᱢᱮᱱᱟᱜ-ᱟ ᱟᱫᱚ ᱱᱚᱣᱟ ᱚᱲᱟᱜ ᱠᱚᱫᱚ ᱢᱟᱱᱮᱢ ᱪᱟᱞᱟᱣ ᱵᱟᱲᱟᱜ ᱜᱮᱭᱟ ᱥᱮ ᱥᱮ ᱵᱟᱝ ᱟᱢᱫᱚ ᱛᱟᱦᱞᱮ?
ᱟᱫᱚ ᱚᱲᱟᱜ ᱠᱚᱫᱚ ᱜᱷᱟᱹᱲᱤᱡ ᱫᱚ ᱪᱟᱞᱟᱣ ᱵᱟᱲᱟ ᱫᱚ ᱵᱟᱝ ᱦᱩᱭ ᱠᱟᱱᱟ ᱟᱫᱚᱢ ᱪᱟᱞᱟᱣ ᱦᱩᱭᱩᱜ-ᱟ ᱱᱚᱣᱟ ᱮᱸ ᱵᱤᱱᱤᱰ ᱠᱚ ᱛᱟᱦᱮᱸ ᱠᱟᱱᱟ ᱛᱚ, ᱟᱫᱚ ᱵᱤᱱᱤᱰ ᱠᱚ ᱪᱟᱵᱟ ᱵᱟᱲᱟ ᱟᱠᱟᱱᱟ ᱟᱫᱚ ᱪᱟᱞᱟᱣ ᱦᱩᱭᱩᱜ-ᱟ ᱢᱤᱫ ᱦᱟᱯᱛᱟ ᱠᱟᱹᱴᱤᱡ ᱚᱲᱟᱜ ᱥᱮ᱾ ᱪᱮᱫ ᱚᱠᱟ ᱞᱮᱠᱟ ᱦᱩᱲᱩ ᱠᱚ ᱨᱚᱦᱚᱭ ᱠᱚ ᱟᱹᱛᱩ ᱫᱤᱥᱚᱢ ᱚᱠᱟ ᱞᱮᱠᱟ ᱧᱮᱞᱚᱜ ᱠᱟᱱᱟ ᱫᱟᱜᱽ ᱡᱟᱹᱯᱩᱫ ᱯᱩᱫ ᱫᱤᱱ ᱨᱮ᱾
ᱦᱩᱸ᱾ ᱟᱫᱚ ᱢᱟᱱᱮ ᱨᱚᱦᱚᱭ ᱥᱚ ᱟᱯᱮᱥᱮᱫ ᱫᱚ ᱢᱟᱱᱮ ᱨᱚᱦᱚᱭ ᱥᱟᱹᱛ ᱠᱟᱱᱟ ᱥᱮ ᱟᱸ ᱨᱚᱦᱚᱭ ᱠᱚᱫᱚ ᱢᱟᱱᱮ ᱟᱣᱨᱤ ᱠᱚ ᱟᱨᱟᱢᱵᱚᱭᱟ᱾
ᱵᱟᱝ ᱵᱟᱝ ᱨᱚᱦᱚᱭ ᱥᱟᱹᱛ ᱟᱠᱟᱱᱟ, ᱜᱟᱯᱟ ᱢᱮᱭᱟᱝ ᱠᱷᱟᱱ ᱜᱮ ᱦᱩᱲᱩ ᱜᱟᱹᱪᱷᱤᱜ ᱛᱟᱞᱮᱭᱟ, ᱦᱟᱹᱞᱤ ᱠᱟᱛᱮᱫ ᱦᱮᱲᱮᱫ ᱚᱸ ᱫᱟᱠᱚ ᱞᱟᱹᱭ ᱞᱮᱠᱷᱟᱱ᱾
ᱦᱚᱸ᱾ ᱦᱮᱸ ᱟᱞᱮ ᱥᱮᱜ ᱦᱚᱸ ᱚᱝᱠᱟ ᱜᱮ ᱢᱟᱱᱮ ᱮᱸ ᱪᱮᱫ ᱠᱚ ᱞᱟᱹᱭᱟ ᱦᱩᱸᱢ ᱨᱚᱦᱚᱭ ᱠᱚᱫᱚ ᱦᱟᱸᱜ ᱞᱮ ᱥᱟᱹᱛ ᱜᱚᱫ ᱟᱠᱟᱫᱟ᱾ ᱟᱫᱚ ᱢᱤᱫᱵᱟᱨᱮ ᱡᱟᱦᱟᱸ ᱜᱷᱩᱴᱩ ᱨᱮᱱᱟᱜ ᱟᱹ ᱠᱷᱮᱛ ᱠᱚ ᱢᱮᱱᱟᱜ ᱛᱟᱞᱮᱭᱟ ᱟᱫᱚ ᱚᱱᱟ ᱠᱚᱜᱮ ᱥᱩᱫᱩ ᱵᱟᱠᱤ ᱢᱮᱱᱟᱜᱼᱟ ᱟᱨ ᱠᱤ, ᱵᱟᱠᱷᱟᱡ ᱫᱚ ᱮᱸ ᱡᱷᱚᱛᱚ ᱜᱮᱞᱮ ᱨᱚᱦᱚᱭ ᱟᱠᱟᱫᱟ᱾ ᱟᱫᱚ ᱟᱯᱮ ᱥᱮᱫ ᱫᱚ ᱱᱚᱝ ᱠᱟ ᱢᱟᱱᱮ ᱡᱟᱹᱥᱛᱤ ᱜᱷᱩᱴᱩ ᱦᱟᱥᱟ ᱠᱚᱜᱮ ᱢᱮᱱᱟᱜ-ᱟ ᱥᱮ ᱱᱚᱠᱟ ᱵᱟᱹᱭᱦᱟᱹᱲ ᱦᱟᱥᱟ ᱠᱚᱦᱚᱸ ᱢᱮᱱᱟᱜ-ᱟ ᱡᱟᱦᱟᱸ ᱞᱮᱠᱟ ᱨᱮᱫᱚ ᱚᱱᱠᱟ ᱫᱟᱜᱽ ᱠᱚ ᱡᱟᱹᱥᱛᱤ ᱞᱤᱸᱜᱤᱜᱼᱟ, ᱟᱱᱠᱟᱱᱟᱜ ᱠᱷᱮᱛ ᱠᱚᱦᱚᱸ ᱢᱮᱱᱟᱜ ᱛᱟᱯᱮᱭᱟ?
ᱟᱫᱚ ᱵᱟᱹᱭᱦᱟᱹᱲ ᱦᱟᱥᱟ ᱫᱚ ᱚᱱᱮ ᱚᱲᱟᱜ ᱥᱩᱨ ᱥᱩᱨ ᱠᱚᱨᱮᱜ ᱢᱮᱱᱟᱜ ᱛᱟᱞᱮᱭᱟ ᱟᱫᱚ ᱜᱷᱩᱴᱩ ᱦᱟᱥᱟ ᱫᱚ ᱠᱟᱹᱴᱤᱡ ᱥᱟᱺᱜᱤᱧ ᱧᱚᱜᱼᱟ ᱟᱨᱠᱤ᱾ ᱡᱷᱚᱛᱚ ᱦᱟᱥᱟ ᱜᱮ ᱢᱮᱱᱟᱜᱼᱟ, ᱵᱟᱹᱭᱦᱟᱹᱲ ᱦᱟᱥᱟ ᱜᱷᱩᱴᱩ ᱦᱟᱥᱟ᱾
ᱦᱮᱸ᱾
ᱟᱫᱚ ᱟᱯᱮ ᱫᱤᱥᱚᱢ ᱫᱚ ᱚᱠᱟ ᱚᱠᱟ ᱞᱮᱠᱟ ᱪᱚ ᱢᱮᱱᱟᱜᱼᱟ?
ᱦᱮᱸ ᱟᱞᱮ ᱥᱮᱜ ᱫᱚ ᱚᱱᱮ ᱮᱸ ᱡᱟᱹᱥᱛᱤ ᱫᱚ ᱵᱟᱹᱭᱦᱟᱹᱲ ᱜᱮ ᱱᱚᱝᱠᱟ ᱫᱟᱨᱮ ᱱᱟᱹᱲᱤ ᱚᱱᱟ ᱠᱚᱨᱮᱱᱟᱜ ᱢᱟᱱᱮ ᱤᱭᱟᱹ ᱠᱚᱦᱚᱸ ᱠᱚᱢ ᱜᱮᱭᱟ ᱟᱨᱠᱤ ᱡᱟᱦᱟᱸ ᱵᱟᱹᱭᱦᱟᱹᱲ ᱥᱮᱜ ᱡᱩᱫᱤᱢ ᱠᱚᱭᱚᱜᱟ ᱟᱞᱮ ᱥᱮᱜ ᱫᱚ ᱟᱸ ᱱᱚᱝᱠᱟ ᱢᱟᱱᱮ ᱫᱟᱨᱮ ᱫᱚ ᱵᱟᱹᱱᱩᱜᱼᱟ ᱢᱤᱫᱴᱟᱝ ᱦᱚᱸ ᱟᱨ ᱡᱩᱫᱤ ᱥᱤᱛᱩᱝ ᱫᱤᱱ ᱠᱚ ᱠᱟᱢᱤᱭᱟ, ᱟᱰᱤ ᱠᱚᱥᱴᱚ ᱪᱮᱫᱟᱜ ᱥᱮ ᱱᱚᱝᱠᱟ ᱩᱢᱩᱞ ᱨᱮᱱᱟᱜ ᱡᱟᱭᱜᱟ ᱵᱟᱝ ᱛᱟᱦᱮᱸᱱᱟ, ᱚᱱᱟ ᱥᱟᱶᱛᱮ ᱚᱱᱮ ᱟᱸ ᱵᱟᱹᱫᱽ ᱫᱚ ᱱᱩᱱᱟᱹᱜ ᱥᱟᱺᱜᱤᱧ ᱜᱮᱛᱟᱞᱮᱭᱟ ᱡᱟᱦᱟᱸ ᱫᱚ ᱦᱳᱭᱳᱜ ᱠᱟᱱᱟ ᱢᱤᱫᱴᱟᱝ ᱟᱛᱳ ᱠᱷᱚᱱ ᱟᱨ ᱢᱤᱫᱴᱟᱝ ᱟᱛᱳ ᱛᱚ ᱢᱟᱱᱮ ᱟᱰᱤ ᱥᱟᱺᱜᱤᱧ ᱪᱟᱞᱟᱣ ᱦᱩᱭᱩᱜᱼᱟ ᱟᱨᱠᱤ
ᱥᱟᱺᱜᱤᱧ ᱠᱷᱮᱛ ᱫᱚ ᱡᱟᱞᱟ ᱜᱮᱭᱟ ᱡᱟᱞᱟ ᱵᱚᱞᱛᱮ ᱪᱮᱫᱠᱟ ᱱᱚᱝᱠᱟ ᱡᱚᱢᱟᱜ ᱧᱩᱣᱟᱜ ᱢᱚᱱᱮ ᱠᱟᱜ ᱢᱮ ᱢᱩᱞᱭᱟᱹ ᱠᱚ ᱞᱟᱜᱟᱣᱼᱼ ᱢᱟᱱᱮ ᱡᱚᱢᱟᱜ ᱧᱩᱣᱟᱜ ᱫᱟᱜ ᱠᱚᱢ ᱤᱫᱤᱭᱟᱠᱚᱣᱟ ᱚᱱᱟ ᱦᱚᱸ ᱡᱟᱞᱟ ᱥᱟᱶᱛᱮ ᱡᱩᱫᱤ ᱫᱟᱨᱮ ᱠᱚ ᱵᱟᱝ ᱛᱟᱦᱮᱱ ᱠᱷᱟᱱ ᱥᱤᱛᱩᱢ ᱚᱠᱛᱚ ᱨᱮ ᱫᱚ ᱚᱠᱟ ᱠᱚᱨᱮᱢ ᱩᱢᱩᱞ ᱵᱟᱲᱟᱜᱼᱟ᱾
ᱦᱮᱸ ᱚᱱᱟ ᱥᱟᱶᱛᱮ ᱧᱮᱞᱟᱢ ᱟᱞᱮ ᱫᱚ ᱱᱚᱝᱠᱟ ᱚᱸᱰᱮ ᱡᱟᱦᱟᱸᱨᱮ ᱪᱟᱥ ᱠᱟᱜᱼᱟᱞᱮ ᱡᱟᱦᱟᱸ ᱠᱷᱮᱛ ᱨᱮ ᱢᱟᱱᱮ ᱧᱮᱞᱚᱜᱼᱟ ᱡᱮ ᱚᱸᱰᱮ ᱫᱚ ᱦᱟᱸᱜ ᱫᱚᱢᱮ ᱠᱟᱹᱴᱤᱡ ᱞᱚᱥᱚᱫ ᱛᱟᱦᱮᱱᱟ ᱟᱫᱚ ᱚᱱᱠᱟ ᱴᱟᱠᱴᱟᱨ ᱠᱚᱦᱚᱸ ᱦᱩᱲᱩ ᱜᱮᱢᱮᱨ ᱞᱟᱹᱜᱤᱫ ᱜᱟᱹᱲᱤ ᱠᱚᱦᱚᱸ ᱵᱟᱝ ᱵᱚᱞᱚᱱ ᱜᱮᱭᱟ ᱢᱟᱱᱮ ᱚᱸᱰᱮ ᱠᱷᱚᱡ ᱦᱚᱸ ᱫᱤᱯᱤᱞ ᱠᱟᱛᱮᱫ ᱞᱮ ᱟᱹᱜᱩᱭᱟ ᱡᱟᱦᱟᱸ ᱫᱚ ᱚᱱᱮ ᱠᱮᱱᱮᱞ ᱠᱚ ᱢᱮᱛᱟᱜ ᱠᱟᱱ ᱢᱟᱱᱮ ᱚᱱᱟ ᱠᱮᱱᱮᱞ ᱫᱷᱟᱹᱨᱤᱡ ᱞᱮ ᱟᱹᱜᱩᱭᱟ ᱫᱤᱯᱤᱞ ᱠᱟᱛᱮᱜ ᱚᱱᱟ ᱥᱟᱶᱛᱮ ᱢᱟᱱᱮ ᱟᱫᱚ ᱚᱸᱰᱮ ᱠᱷᱚᱡ ᱜᱮ ᱚᱱᱠᱟ ᱜᱟᱹᱰᱤ ᱠᱚᱫᱚ ᱵᱚᱞᱚᱜᱼᱟ ᱟᱨ ᱠᱚ ᱤᱫᱤ ᱛᱟᱞᱮᱭᱟ ᱟᱨᱠᱤ ᱫᱚᱢᱮ ᱜᱮ ᱟᱱᱟᱴ ᱜᱮᱛᱟᱞᱮᱭᱟ
ᱦᱚᱸ ᱟᱞᱮᱭᱟᱜ ᱦᱚᱸ ᱱᱚᱝᱠᱟᱱ ᱢᱮᱱᱟᱜᱼᱟ ᱡᱟᱦᱟᱸ ᱚᱱᱮ ᱵᱟᱠᱩ ᱠᱚᱨᱮᱱᱟᱜ ᱦᱩᱲᱩ ᱠᱩᱧ ᱞᱟᱹᱭ ᱠᱮᱫᱟ ᱱᱚᱣᱟ ᱫᱚ ᱱᱤᱡᱮ ᱜᱮ ᱟᱹᱰᱤ ᱵᱟᱨ ᱛᱟᱹᱜᱤ ᱠᱟᱛᱮ ᱦᱩᱭ ᱠᱟᱱᱟ ᱠᱚᱜ ᱠᱟᱛᱮ ᱟᱹᱜᱩ ᱦᱩᱭ ᱟᱠᱟᱱᱟ ᱟᱸᱲᱟᱲᱼᱼ ᱠᱚᱛᱮ ᱟᱨ ᱱᱚᱝᱠᱟ ᱟᱭᱳ ᱛᱟᱠᱚ ᱦᱚᱸ ᱢᱩᱞᱤᱭᱟᱹ ᱠᱚᱦᱚᱸ ᱱᱩᱠᱩ ᱫᱤᱯᱤᱞ ᱠᱟᱛᱮᱜ ᱠᱚ ᱟᱹᱜᱩᱣ ᱟᱠᱟᱫᱟ ᱟᱫᱚᱢ ᱪᱤᱠᱟᱹᱭᱟ ᱟᱫᱚ ᱥᱩᱨ ᱦᱚᱸ ᱥᱩᱨ ᱧᱚᱜ ᱜᱮ ᱞᱚᱥᱚᱫ ᱠᱷᱮᱛ ᱦᱟᱥᱟ ᱠᱟᱱᱟ ᱟᱫᱚ ᱱᱚᱸᱰᱮ ᱫᱚ ᱜᱟᱹᱲᱤ ᱛᱮᱦᱚᱸ ᱵᱟᱝ ᱦᱟᱹᱡᱩᱜᱼᱟ ᱵᱟᱝ ᱮᱢᱱᱤ ᱜᱟᱹᱲᱤ ᱵᱚᱞᱚᱱ ᱫᱷᱚᱨᱚᱱ ᱫᱤᱱ ᱤᱱᱠᱮᱥ ᱵᱚᱞᱚ ᱫᱟᱲᱮᱭᱟᱜᱼᱟ ᱠᱤᱱᱛᱩ ᱵᱚᱨᱥᱟ ᱫᱤᱱ ᱫᱚ ᱠᱟᱹᱴᱤᱡ ᱦᱚ ᱵᱟᱝ ᱵᱚᱞᱚᱱᱟ
ᱚᱱᱠᱟ ᱠᱟᱛᱮᱫ ᱜᱮ ᱟᱞᱮ ᱦᱚᱸᱞᱮ ᱜᱮᱢᱮᱨ ᱟᱹᱜᱩᱭᱟ
ᱦᱮᱸ ᱟᱫᱚ ᱦᱚᱸᱜ-ᱱᱟ ᱠᱚ ᱫᱚ ᱧᱮᱞᱚᱜᱼᱟ ᱡᱮ ᱟᱰᱤ ᱢᱟᱱᱮ ᱟᱱᱟᱴ ᱮᱴᱠᱮᱴᱚᱬᱮ ᱜᱮᱭᱟ ᱚᱱᱟ ᱥᱟᱶᱛᱮ ᱡᱩᱫᱤᱢ ᱧᱮᱞᱟ ᱟᱞᱮᱥᱮᱫ ᱫᱚ ᱱᱚᱝᱠᱟ ᱢᱟᱱᱮ ᱢᱤᱫᱵᱟᱨ ᱚᱠᱛᱚ ᱫᱚ ᱚᱱᱟ ᱡᱟᱦᱟᱸ ᱵᱟᱹᱫᱽ ᱟᱨᱠᱤ ᱚᱸᱰᱮ ᱮᱛᱚ ᱫᱟᱜ ᱢᱟᱱᱮ ᱛᱟᱦᱮᱱᱟ ᱡᱟᱦᱟᱸ ᱫᱚ ᱢᱟᱱᱮ ᱚᱱᱠᱟ ᱢᱟᱱᱮ ᱛᱤ ᱛᱮ ᱢᱟᱱᱮ ᱵᱟᱢ ᱤᱨ ᱫᱟᱲᱮᱭᱟᱜᱼᱟ ᱟᱫᱚ ᱚᱱᱟ ᱠᱷᱟᱹᱛᱤᱨ ᱛᱮ